ᱛᱚ ᱢᱮᱱᱫᱟᱞᱤᱧ ᱜᱚᱢᱠᱮ ᱚᱠᱟ ᱞᱮᱠᱟ ᱢᱮᱱᱟᱜ ᱵᱤᱱᱟ ᱱᱟᱯᱟᱭ ᱜᱮᱛᱚ
ᱱᱟᱯᱟᱭ ᱜᱮ ᱟᱵᱤᱱ ᱜᱮ ᱪᱮᱫ ᱞᱮᱠᱟ
ᱟᱫᱚᱧᱦᱚ ᱳᱭ ᱨᱚᱠᱚᱢ ᱟᱨᱠᱤ ᱢᱟᱛᱟ ᱢᱟᱛᱟ ᱠᱟᱹᱡ ᱵᱩᱡᱷᱟᱹᱣᱜ ᱠᱟᱱᱟ
ᱱᱤᱛ ᱫᱚ ᱦᱮᱸ ᱪᱮᱫ ᱞᱮᱠᱟ
ᱢᱮᱱᱫᱟᱞᱤᱧ ᱢᱟᱫᱟ ᱢᱟᱫᱟ ᱠᱟᱹᱡ ᱵᱩᱡᱷᱟᱹᱜ ᱠᱟᱱᱟ ᱦᱚᱲᱢᱚ ᱠᱚ
ᱦᱮᱸ ᱦᱮᱸ ᱱᱤᱛᱚᱜ ᱫᱚ ᱫᱟ ᱡᱟᱹᱯᱩᱫ ᱫᱤᱱ ᱥᱮ ᱟᱫᱚ ᱫᱟᱜ ᱠᱚᱨᱮ ᱞᱚᱦᱚᱜ ᱞᱮᱱᱠᱷᱟᱱ ᱫᱚ ᱚᱱᱠᱟ ᱢᱟᱫᱟ ᱛᱟᱫᱟ ᱜᱮ ᱵᱩᱡᱷᱟᱹᱜ ᱜᱮᱭᱟ
ᱚᱱᱟ ᱛᱚᱨ ᱯᱟᱝᱠᱷᱟ ᱠᱚ ᱠᱟᱹᱡ ᱢᱟ ᱞᱟᱹᱭ ᱵᱤᱱ
ᱢᱟ ᱚ ᱢᱮᱱᱫᱟᱞᱤᱧ ᱛᱟᱦᱚᱞᱮ ᱨᱚᱦᱚᱭ ᱠᱚᱫᱚ ᱯᱮ ᱮᱦᱚᱵ ᱵᱟᱲᱟ ᱠᱮᱫᱟ ᱥᱮ ᱟᱹᱣᱨᱤ
ᱟᱣᱨᱤᱭᱟ ᱜᱚᱝᱠᱮ ᱟᱣᱨᱤ ᱮᱛᱚᱦᱚᱵᱟ
ᱚ ᱟᱪᱪᱷᱟ ᱟᱪᱪᱷᱟ ᱫᱟᱜ ᱡᱟᱹᱲᱤ ᱛᱮ ᱱᱮᱛᱟᱨ ᱛᱚ ᱟᱥᱟᱲ ᱪᱮᱫ ᱞᱮᱠᱟ
ᱦᱩᱸ ᱦᱩᱸ ᱠᱤᱪᱷᱩ ᱜᱟᱱ ᱫᱚ ᱠᱟᱠᱩ ᱛᱟᱠᱚ ᱟᱞᱮᱨᱮ ᱨᱮᱱ ᱠᱟᱠᱚ ᱛᱟᱠᱚ ᱫᱚ ᱮᱦᱚᱵ ᱟᱠᱟᱫᱟ ᱠᱚ ᱦᱟᱱᱮ ᱤᱭᱟᱹ ᱥᱮᱫ ᱨᱮ ᱡᱟᱦᱟᱸ ᱥᱮᱫ ᱫᱟᱜ ᱛᱚᱢᱵᱟ ᱨᱮᱜ ᱥᱤ ᱠᱟᱛᱮᱫ ᱫᱚ ᱚᱱᱛᱮ ᱫᱚ ᱠᱚ ᱨᱚᱦᱚᱭ ᱜᱚᱫᱟ ᱟᱨ ᱦᱟᱜ ᱟᱞᱮᱭᱟᱜ ᱵᱟᱹᱭᱦᱟᱹᱲ ᱟᱨ ᱩᱱᱠᱩ ᱠᱟᱠᱩ ᱛᱟᱠᱚᱣᱟᱜ ᱵᱟᱹᱭᱦᱟᱹᱲ ᱫᱚ ᱦᱟᱸᱜ ᱯᱚᱪᱟᱱ ᱦᱩᱭᱩ ᱟᱠᱟᱱᱟ ᱥᱤ ᱪᱟᱱ ᱦᱩᱭ ᱟᱠᱟᱱᱟ ᱨᱚᱦᱚᱭ ᱜᱮ ᱟᱹᱣᱨᱤᱭᱟᱜᱼᱟ ᱦᱟᱸ ᱫᱟᱜ ᱟᱨ ᱠᱟᱹᱡ ᱛᱚᱢᱵᱟ ᱞᱮᱱᱠᱷᱟᱱ ᱜᱮ ᱨᱚᱦᱚᱭ ᱦᱩᱭᱩᱜᱼᱟ᱾
ᱦᱮᱸ ᱟᱨ ᱱᱮᱛᱟᱨ ᱟᱥᱟᱲ ᱵᱚᱸᱜᱟ ᱛᱚ ᱟᱥᱟᱲ ᱵᱚᱸᱜᱟ ᱛᱮ ᱪᱟᱥ ᱫᱚ ᱵᱟᱝ ᱦᱩᱭᱩᱜ ᱠᱟᱱᱟ ᱟᱥᱟᱲ ᱚᱱᱟ ᱟᱥᱟᱲ ᱪᱟᱵᱟᱜ ᱥᱟᱨᱟᱵᱚᱱ ᱵᱚᱸᱜᱟ ᱥᱟᱨᱵᱚᱱ ᱵᱷᱟᱫᱚᱨ ᱵᱚᱸᱜᱟ ᱠᱚ ᱪᱟᱥ ᱨᱚᱦᱚᱭᱮᱫ ᱵᱟᱲᱟᱭ ᱜᱮᱭᱟ
ᱦᱮᱸ ᱪᱚᱞ
ᱦᱩᱸ
ᱟᱯᱮ ᱫᱚ ᱪᱟᱥ ᱠᱚᱯᱮ ᱮᱦᱚᱵ ᱵᱟᱲᱟ ᱠᱮᱦᱼᱟ ᱥᱮ ᱟᱣᱨᱤᱭᱟ᱾
ᱟᱣᱨᱤ ᱱᱚᱜᱼᱚᱭ ᱱᱚᱜ ᱚᱭ ᱱᱚᱝᱠᱟ ᱜᱮ ᱡᱟᱦᱟᱸ ᱥᱮᱫ ᱫᱟᱜ ᱵᱟᱲᱟ ᱟᱠᱟᱱᱟ ᱵᱟᱹᱫᱽ ᱵᱟᱹᱫᱽ ᱠᱚᱨᱮ ᱦᱟᱸᱜ ᱨᱚᱦᱚᱭ ᱵᱟᱲᱟ ᱦᱟᱸᱜ ᱪᱟᱞᱟᱜ ᱠᱟᱱᱟ ᱵᱟᱹᱫᱚᱩᱧ ᱢᱮᱱᱮᱫᱼᱟ ᱤᱭᱟᱹ ᱵᱟᱹᱭᱦᱟᱹᱲ ᱠᱚᱨᱮ ᱟᱨᱠᱤ
ᱟᱪᱪᱷᱟ ᱟᱪᱪᱷᱟ
ᱦᱩᱸ
ᱛᱚᱞᱟ ᱠᱚᱫᱚ ᱦᱟᱨᱟ ᱡᱩᱫ ᱟᱠᱟᱱᱟ ᱡᱟᱹᱱᱤᱡ
ᱠᱚᱫᱚ ᱦᱟᱨᱟ ᱫᱚ ᱦᱟᱸᱜ ᱦᱟᱨᱟ ᱡᱩᱛ ᱟᱠᱟᱱ ᱜᱮᱭᱟ ᱮᱨᱯᱚᱨ ᱪᱮᱛᱟᱱ ᱠᱚᱨᱮ ᱢᱟᱱᱮ ᱵᱟᱹᱫᱽ ᱠᱚᱨᱮ ᱫᱚ ᱫᱟᱜ ᱵᱟᱝ ᱫᱟᱜ ᱞᱮᱱᱠᱷᱟᱱ ᱫᱚ ᱪᱮᱠᱟ ᱞᱮᱠᱟᱨᱮ ᱦᱟᱸᱜ ᱤᱭᱟᱹ ᱫᱚ ᱦᱟᱸᱜ ᱨᱚᱦᱚᱭ ᱫᱚ ᱦᱟᱸᱜ ᱵᱟᱭ ᱜᱟᱱᱚᱜ ᱠᱟᱱᱟ ᱥᱮ
ᱦᱮ
ᱮᱠᱫᱚᱢ
ᱜᱚᱝᱠᱮ ᱛᱚ ᱟᱯᱮ ᱥᱮᱫ ᱫᱚ ᱢᱟᱱᱮ ᱜᱷᱩᱴᱩ ᱛᱚᱞᱟ ᱟᱨ ᱵᱟᱹᱭᱦᱟᱹᱲ ᱛᱚᱞᱟ ᱢᱤᱫ ᱥᱟᱶ ᱛᱮᱜᱮᱠᱚ ᱜᱤᱲᱤ ᱜᱮᱭᱟ
ᱵᱟ ᱵᱟᱹᱭᱦᱟᱹᱲ ᱛᱚᱞᱟ ᱫᱚ ᱦᱟᱸᱜ ᱚᱱᱟ ᱫᱚ ᱢᱟᱱᱮ ᱢᱟᱲᱟᱝ ᱧᱚᱜ ᱛᱮ ᱟᱨᱠᱤ ᱟᱨ ᱜᱷᱩᱴᱩ ᱛᱚᱞᱟ ᱫᱚ ᱱᱚᱜᱚᱭ ᱱᱤᱛᱚᱜ ᱠᱚ ᱜᱤᱰᱤ ᱵᱟᱲᱟᱭᱮᱫ ᱜᱮᱭᱟ ᱠᱚ ᱦᱟᱸᱜ ᱵᱚᱞᱚ ᱪᱩᱨ ᱨᱮ ᱪᱟᱞᱟᱜ ᱠᱟᱱ ᱜᱮᱭᱟ ᱟᱨ ᱦᱚᱞᱟ ᱢᱟᱫᱷᱮᱨ ᱠᱚᱦᱚᱸ ᱜᱤᱰᱤ ᱠᱮᱫᱟ ᱠᱚ ᱩᱱᱠᱩ
ᱪᱷᱟ ᱟᱠᱟᱜ ᱵᱟᱹᱭᱦᱟᱹᱲ ᱛᱚᱞᱟ ᱜᱮ ᱞᱮ ᱜᱤᱰᱤᱭᱟ ᱟᱨ ᱛᱟᱯᱚᱨᱮ ᱦᱟᱸᱜ ᱚᱱᱟ ᱛᱟᱭᱱᱚᱢ ᱫᱚ ᱦᱟᱸᱜ ᱜᱷᱩᱴᱩ ᱠᱚ ᱛᱚᱞᱟ ᱞᱮ ᱜᱤᱰᱤᱭᱟ ᱦᱟᱸᱜ
ᱟᱪᱪᱷᱟ ᱟᱪᱪᱷᱟ
ᱟᱫᱚ ᱜᱷᱩᱴᱩ ᱨᱮᱫᱚ ᱟᱹᱰᱤ ᱫᱤᱱ ᱯᱚᱨᱮ ᱫᱟᱜ ᱜᱚ ᱟᱛᱚ ᱰᱷᱮᱨ ᱧᱚᱜ ᱫᱟᱜ ᱵᱟᱭ ᱧᱟᱢ ᱞᱮᱠᱷᱟᱱ ᱵᱟᱝ ᱛᱚᱸᱵᱟᱜᱼᱟ
ᱮᱠᱫᱚᱢ ᱮᱠᱫᱚᱢ ᱵᱟᱭ ᱫᱟᱜ ᱠᱚ ᱵᱟᱭ ᱧᱟᱢ ᱞᱮᱠᱷᱟᱡ ᱢᱟ ᱵᱟᱝ ᱦᱟᱸᱜ ᱜᱟᱱᱚᱜᱼᱟ ᱦᱟᱸᱜ
ᱦᱮᱸ ᱛᱟᱨᱯᱚᱨᱮ ᱚᱲᱟᱜ ᱠᱚᱨᱮ ᱡᱚᱛᱚ ᱦᱚᱲ ᱜᱮ ᱱᱟᱯᱟᱭ ᱜᱮᱛᱚ ᱱᱤᱛ ᱫᱚ
ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱠᱟᱹᱡ ᱟᱭᱩ ᱜᱮ ᱠᱟᱹᱡ ᱚᱥᱩᱵᱤᱫᱷᱟ ᱵᱟᱲᱟ ᱧᱚᱜ ᱠᱟᱱᱟ
ᱟᱪᱪᱷᱟ ᱟᱪᱪᱷᱟ
ᱛᱮᱜ ᱠᱟᱹᱢᱤ ᱠᱚ ᱪᱟᱞᱟᱣ ᱵᱟᱲᱟᱜ ᱱᱟ ᱛᱚ ᱟᱯᱮ ᱜᱚᱝᱠᱮ ᱚᱠᱟᱞᱮᱠᱟ ᱢᱮᱱᱟᱜ ᱯᱮᱭᱟ ᱚᱲᱟᱜ
ᱟᱞᱮ ᱦᱚᱸ ᱱᱤᱛᱩᱜ ᱫᱚ ᱱᱟᱯᱟᱭ ᱵᱟᱲᱟᱜ ᱜᱮ ᱦᱟᱸᱜ ᱟᱫᱚ ᱱᱚᱜᱼᱚᱭ ᱪᱟᱥ ᱠᱟᱹᱢᱤ ᱫᱤᱱ ᱛᱚ
ᱦᱩᱸ ᱦᱩᱸ ᱨᱩᱣᱟᱹ ᱢᱟᱛᱚ ᱫᱚ ᱛᱟᱦᱮᱱ ᱜᱮᱭᱟ ᱪᱟᱥ ᱠᱟᱹᱢᱤ ᱦᱮᱸ
ᱟᱨ ᱛᱚᱵᱮ ᱜᱚᱝᱠᱮ ᱚᱲᱟᱜ ᱠᱚᱨᱮ ᱫᱚ ᱥᱤᱢ ᱥᱩᱠᱨᱤ ᱠᱚᱫᱚ ᱢᱮᱱᱟᱜ ᱠᱚᱣᱟ ᱥᱮ ᱵᱟᱝᱟ
ᱱᱤᱛᱚᱜ ᱫᱚ ᱦᱟᱸᱜ ᱥᱤᱢ ᱥᱩᱠᱨᱤ ᱠᱚᱫᱚ ᱡᱚᱛᱚᱱᱟᱜ ᱜᱮ ᱢᱮᱱᱟᱜ ᱠᱚᱣᱟ ᱛᱟᱦᱞᱮ ᱟᱯᱮᱭᱟᱜ ᱟᱨ ᱱᱤᱝᱠᱟᱹᱱ ᱦᱚᱲ ᱛᱚ ᱵᱟᱠᱚ ᱵᱷᱚᱨᱥᱟ ᱟᱹᱱᱤᱡ ᱜᱮ ᱥᱮ ᱥᱤᱢ ᱥᱩᱠᱨᱤ ᱵᱷᱚᱨᱥᱟ ᱟᱹᱱᱤᱡ ᱜᱮ ᱪᱟᱥᱵᱟᱥ ᱥᱤᱢ ᱥᱩᱠᱨᱤ ᱩᱱᱠᱩ ᱠᱚᱜᱮ
ᱛᱟᱦᱞᱮ ᱟᱯᱮ ᱚᱲᱟᱜ ᱠᱚᱨᱮ ᱫᱚ
ᱟᱞᱮ ᱚᱲᱟᱜ ᱠᱚᱫᱚ ᱥᱤᱢ ᱥᱩᱠᱨᱤ ᱠᱚᱫᱚ ᱵᱟᱹᱱᱩᱜ ᱠᱚᱣᱟ ᱦᱮᱸ
ᱟᱪᱷᱟ ᱟᱯᱮ ᱵᱟᱡᱟᱨ ᱥᱮᱫ ᱨᱮᱯᱮ ᱛᱟᱦᱮᱱᱟ ᱥᱮ ᱪᱮᱫ
ᱵᱟᱝ ᱜᱚᱢᱠᱮ ᱵᱟᱡᱟᱨ ᱟᱹᱛᱩ ᱴᱚᱞᱟ ᱨᱮᱜᱮ
ᱚᱸ ᱟᱪᱷᱟ ᱟᱪᱷᱟ
ᱚᱲᱟᱜ ᱠᱚ ᱵᱟᱝᱛᱮ ᱛᱟᱨᱯᱚᱨᱮ ᱥᱟᱶᱛᱮ ᱦᱩᱭᱩᱜ ᱠᱟᱱᱟ ᱢᱟᱱᱮ ᱚᱲᱟᱜ ᱨᱮ ᱢᱟᱱᱮ ᱠᱚᱢ ᱦᱚᱲ ᱛᱚ
ᱟᱪᱷᱟ ᱟᱪᱷᱟ ᱦᱮᱸ ᱠᱚᱢ ᱦᱚᱲ ᱛᱟᱦᱮᱸ ᱞᱮᱱ ᱠᱷᱟᱱ ᱛᱚ ᱩᱱᱠᱩ ᱧᱮᱞ ᱞᱟᱹᱜᱤᱫ ᱛᱚ ᱦᱚᱲ ᱞᱟᱜᱟᱜᱼᱟ ᱦᱮᱸ ᱵᱟᱝ ᱥᱮ
ᱟᱫᱚ ᱦᱚ ᱡᱤᱱᱤᱥ ᱫᱚᱵᱚᱱ ᱫᱚᱦᱚ ᱟᱱ ᱠᱷᱟᱱ ᱫᱚ ᱠᱟᱹᱡ ᱫᱚ ᱧᱮᱞ ᱵᱟᱲᱟᱭ ᱜᱮ ᱦᱟᱸᱜ ᱢᱮᱨᱚᱢ ᱥᱩᱠᱨᱤ ᱠᱚᱫᱚ ᱦᱟᱸᱜ ᱠᱟᱹᱡ ᱢᱤᱫ ᱜᱷᱟᱹᱲᱤᱡ ᱢᱤᱫ ᱜᱷᱟᱹᱲᱤᱡ ᱫᱚᱢ ᱟᱲᱟᱜ ᱵᱟᱲᱟ ᱟᱠᱚ ᱜᱮᱭᱟ ᱦᱟᱸᱜ ᱥᱩᱠᱨᱤ ᱵᱟᱢ ᱟᱲᱟᱜ ᱮ ᱠᱷᱟᱱ ᱫᱚ ᱢᱮᱨᱚᱢ ᱫᱚ ᱟᱲᱟᱜ ᱫᱚ ᱫᱚᱨᱠᱟᱨ ᱜᱮ
ᱟᱭᱫᱚᱢ ᱟᱭᱫᱚᱢ ᱦᱮᱸ ᱟᱨ ᱩᱱᱠᱩ ᱫᱚ ᱢᱟᱱᱮ ᱛᱤᱱᱟᱹᱜ ᱛᱚᱞ ᱫᱚᱦᱚ ᱠᱟᱛᱮᱜ ᱫᱚ ᱵᱟᱝ ᱠᱚ ᱜᱟᱱᱚᱜᱼᱟ ᱥᱮ ᱛᱚ ᱟᱹᱛᱤᱧ ᱫᱚ ᱤᱫᱤ ᱠᱚ ᱞᱟᱜᱟᱜ ᱜᱮᱭᱟ᱾
ᱚᱵᱚᱞᱟ ᱡᱤᱱᱤᱥ ᱠᱟᱱᱟ ᱠᱚ ᱢᱮᱱᱛᱮᱱ ᱵᱤᱱ ᱛᱚᱞ ᱫᱚᱦᱚ ᱠᱚᱣᱟ᱾ ᱚᱱᱟ ᱦᱚᱛᱚ ᱵᱟᱝ ᱜᱟᱱᱚᱜ ᱠᱟᱱᱟ᱾ ᱩᱱᱠᱩᱣᱟᱜ ᱛᱚ ᱨᱮᱸᱜᱮᱡ ᱨᱟᱵᱟᱝ ᱢᱮᱱᱟᱜᱼᱟ, ᱫᱟᱬᱟ ᱠᱚ ᱟᱨᱠᱤ᱾ ᱦᱩᱸ᱾
ᱚᱱᱟ ᱠᱷᱟᱹᱛᱤᱨ ᱛᱮ ᱵᱟᱝ ᱫᱚᱦᱚ ᱦᱩᱭ ᱟᱠᱟᱱᱟ᱾ ᱢᱤᱫᱴᱟᱝ ᱥᱩᱠᱨᱤ ᱫᱚᱦᱚ ᱫᱚᱦᱚ ᱦᱩᱭ ᱟᱠᱟᱱᱟ᱾ ᱢᱟᱢᱟ ᱚᱲᱟᱜ ᱨᱮᱜᱮ ᱫᱚᱦᱚ ᱦᱚᱴᱚ ᱦᱩᱭ
ᱟᱪᱪᱷᱟ ᱟᱪᱪᱷᱟ᱾ ᱟᱫᱚ ᱦᱳᱭᱛᱚ ᱚᱱᱮ ᱛᱚ ᱟ ᱡᱟᱦᱟᱸ ᱞᱮᱠᱟ ᱵᱮᱱ ᱞᱟᱹᱭ ᱠᱮᱫᱼᱟ ᱟᱨᱠᱤ ᱟᱵᱚ ᱦᱚᱲ ᱠᱚᱣᱟᱜ ᱥᱚᱝᱠᱚᱴ ᱦᱚᱛᱮᱡ ᱛᱮ ᱪᱤᱠᱟᱹᱭᱟ ᱤᱪᱷᱟᱹ ᱛᱟᱦᱮᱸ ᱠᱟᱛᱮ ᱨᱮᱦᱚᱸ ᱛᱚ ᱦᱚᱲ ᱠᱚ ᱵᱟᱝ ᱠᱚ ᱛᱟᱦᱮᱸ ᱞᱮᱱᱠᱟᱱᱡ ᱫᱚ ᱵᱟᱭ ᱜᱟᱱᱚᱜ ᱠᱟᱱᱟ ᱥᱮ ᱦᱟᱸᱜ
ᱦᱩᱸ᱾
ᱩᱸ ᱚᱠᱟ ᱠᱷᱚᱵᱚᱨᱟᱜ
ᱛᱟᱨᱯᱚᱨᱮ ᱪᱟᱥᱵᱟᱥ ᱫᱚ ᱢᱤᱫᱫᱚᱢ ᱜᱮᱯᱮ ᱪᱟᱥᱟ ᱥᱮ ᱵᱟᱨ ᱫᱷᱟᱣ ᱯᱮ ᱪᱟᱥᱟ?
ᱟᱞᱮ ᱫᱚ ᱢᱤᱫ ᱫᱷᱟᱣ ᱜᱮᱞᱮ ᱪᱟᱥᱟ ᱜᱚᱝᱠᱮ᱾
ᱚᱸᱻ᱾ ᱟᱪᱪᱷᱟ ᱟᱪᱪᱷᱟ᱾ ᱚᱠᱟ ᱯᱟᱦᱴᱟ ᱠᱟᱱ ᱛᱟᱯᱮ ᱛᱟᱯᱮ ᱫᱚ
ᱟᱞᱮᱭᱟᱜ ᱚᱲᱟᱜ᱾
ᱦᱮᱸ
ᱟᱞᱮ ᱫᱚ ᱵᱤᱞᱟᱹᱛ ᱫᱤᱥᱚᱢ ᱜᱚᱝᱠᱮ
ᱚ ᱟᱪᱷᱟ ᱟᱪᱷᱟ
ᱥᱤᱞᱫᱟᱹ ᱫᱤᱥᱚᱢ ᱵᱤᱞᱟᱹᱛ ᱫᱤᱥᱚᱢ
ᱟᱪᱪᱷᱟ ᱟᱪᱪᱷᱟ
ᱟᱯᱮ ᱫᱚ ᱜᱚᱢᱠᱮ
ᱟᱞᱮ ᱫᱚ ᱢᱟᱱ ᱫᱤᱥᱚᱢ
ᱚᱸ ᱟᱪᱷᱟ ᱪᱷᱟ ᱪᱷᱟ
ᱦᱮᱸ ᱟᱞᱮ ᱦᱚᱸ ᱚᱱᱠᱟ ᱜᱮ ᱢᱤᱫ ᱫᱚᱢ ᱜᱮ ᱪᱟᱥ ᱵᱟᱥ ᱛᱚᱦᱚᱸ ᱟᱫᱚ ᱟᱞᱮ ᱥᱩᱨ ᱥᱩᱯᱩᱨ ᱠᱤᱪᱷᱩ ᱡᱟᱭᱜᱟ ᱨᱮ ᱠᱤᱪᱩ ᱴᱚᱴᱷᱟ ᱠᱚᱨᱮ ᱫᱚ ᱠᱚ ᱪᱟᱥ ᱵᱟᱲᱟᱭ ᱜᱮᱭᱟ ᱵᱟᱨᱫᱚᱢ
ᱟᱪᱪᱷᱟ ᱟᱪᱪᱷᱟ
ᱦᱮᱸ ᱟᱫᱚ ᱟᱞᱮᱭᱟᱜ ᱫᱚ ᱦᱟᱸᱜ ᱚᱱᱠᱟ ᱫᱚ ᱵᱟᱝ ᱵᱟᱭ ᱜᱟᱱᱚᱜ ᱠᱟᱱᱟ ᱟᱨᱠᱤ ᱫᱟᱜ ᱨᱮᱱᱟᱜ ᱥᱩᱵᱤᱫᱷᱟ ᱚᱱᱠᱟ ᱥᱮᱨᱢᱟ ᱡᱟᱹᱲᱤ ᱫᱟᱜ ᱵᱷᱚᱨᱥᱟ ᱜᱮ ᱟᱨᱠᱤ ᱛᱚ ᱚᱱᱟ ᱠᱷᱟᱹᱛᱤᱨ ᱛᱮᱫᱚ ᱵᱟᱭ ᱜᱟᱱᱚᱜ ᱠᱟᱱᱟ ᱢᱤᱫ ᱫᱚᱢ ᱜᱮ ᱪᱟᱥᱵᱟᱥ ᱟᱨ ᱵᱟᱠᱤ ᱮᱭᱟ ᱟᱫᱚ ᱮᱴᱟᱜᱟᱜ ᱟᱱᱟᱡ ᱯᱟᱹᱛᱤ ᱠᱚ ᱨᱚᱦᱚᱭ ᱵᱟᱲᱟᱭ ᱦᱩᱭᱩᱜ ᱛᱟᱦᱮᱸᱱ
ᱚᱦᱚ
ᱦᱮᱸ
ᱛᱚ ᱟᱲᱟᱜ ᱥᱟᱠᱟᱢ ᱠᱚ ᱛᱚᱯᱮ ᱨᱚᱦᱚᱭ ᱵᱟᱲᱟᱭ ᱜᱮᱭᱟ ᱵᱟᱝ
ᱦᱮᱸ ᱟᱲᱟᱜ ᱥᱟᱠᱟᱢ ᱠᱚᱫᱚ ᱨᱚᱦᱚᱭ ᱵᱟᱲᱟᱭ ᱦᱩᱭᱩᱜ ᱜᱮᱭᱟ ᱥᱮ ᱥᱤᱡᱤᱱ ᱨᱮ ᱡᱟᱦᱟᱸ ᱠᱚ ᱚᱰᱳᱠᱚᱜᱼᱟ ᱦᱮᱸ ᱵᱟᱝ
ᱦᱮᱸ ᱛᱚ ᱜᱚᱝᱠᱮ ᱡᱟᱹᱯᱩᱫ ᱵᱮᱸᱜᱲᱟ ᱫᱚᱵᱮᱧ ᱨᱚᱦᱚᱭ ᱟᱠᱟᱫᱼᱟ ᱥᱮ ᱵᱟᱝ
ᱪᱮᱫ ᱞᱮᱠᱟ
ᱢᱮᱱᱫᱟᱞᱤᱧ ᱡᱟᱦᱟᱸ ᱡᱟᱹᱯᱩᱫ ᱫᱤᱱ ᱨᱮ ᱵᱮᱸᱜᱟᱲ ᱠᱚ ᱨᱚᱦᱚᱭ ᱜᱮᱭᱟ ᱥᱮ ᱵᱮᱸᱜᱟᱲ
ᱦᱮᱸ ᱦᱮᱸ ᱦᱮᱸ ᱦᱮᱸ ᱢᱟᱱᱮ ᱟᱞᱤᱧ ᱫᱚ ᱦᱟᱸᱜ ᱵᱟᱞᱤ ᱟ-ᱟ ᱢᱟᱱᱮ ᱟᱞᱮ ᱫᱚᱦᱟᱸᱜ ᱵᱟᱞᱮ ᱨᱚᱦᱚᱭ ᱟᱠᱟᱟᱜᱼᱟᱞᱮ ᱠᱤᱱᱛᱩ ᱯᱟᱥᱟᱯᱟᱥᱤ ᱟᱠᱟᱥᱮᱫ ᱠᱚᱨᱮ ᱠᱚ ᱨᱚᱦᱚᱭ ᱵᱟᱲᱟ ᱟᱠᱟᱫ ᱜᱮᱭᱟ ᱠᱚ
ᱦᱩᱸ ᱵᱮᱸᱜᱟᱲ
ᱟᱞᱮ ᱚᱱᱟ ᱠᱚᱨᱮ ᱨᱚᱦᱚᱭ ᱜᱮᱭᱟ ᱛᱚ ᱨᱚᱦᱚᱭ ᱫᱚ ᱚᱱᱠᱟ ᱫᱚ ᱵᱟᱝᱜᱮ ᱢᱤᱫᱴᱟᱝ ᱫᱟᱹᱫᱩ ᱦᱚᱲᱜᱮ ᱟᱹᱰᱤ ᱢᱤᱛ ᱵᱤᱜᱷᱟ ᱠᱷᱟᱱᱟ ᱫᱚ ᱵᱟᱲᱛᱤ ᱟᱨᱠᱤ ᱦᱮᱸ ᱢᱤᱫ ᱵᱤᱜᱷᱟ ᱠᱷᱚᱱᱟᱜ ᱫᱚ ᱵᱟᱹᱲᱛᱤᱜ ᱛᱟᱭᱟ ᱟᱨᱠᱤ ᱚᱱᱠᱟ ᱨᱚᱦᱚᱭ ᱡᱟᱹᱯᱩᱫ ᱵᱮᱸᱜᱟᱲ
ᱟᱹᱰᱤ ᱟᱨ ᱟᱹᱰᱤ ᱟᱭᱢᱟ ᱡᱟᱭᱜᱟ ᱨᱮᱜᱮ ᱨᱚᱦᱚᱭ ᱠᱟᱜᱼᱟ ᱟᱹᱰᱤ ᱢᱟᱲᱟᱝ ᱛᱮᱜᱮ ᱨᱚᱦᱚᱭ ᱠᱟᱜᱼᱟ ᱦᱮᱸ ᱵᱟᱝ ᱥᱮ
ᱦᱮᱸ ᱚᱱᱟ ᱫᱚ ᱜᱷᱩᱴᱩ ᱡᱟᱭᱜᱟ ᱠᱟᱱᱟ ᱛᱚ ᱵᱟᱝ ᱡᱟ ᱚᱱᱟ ᱥᱮᱨᱢᱟ ᱡᱟᱹᱲᱤ ᱫᱟᱜ ᱛᱮ
ᱦᱮᱸ ᱥᱮᱨᱢᱟ ᱡᱟᱹᱲᱤ ᱫᱟᱜ ᱵᱷᱚᱨᱥᱟ ᱟᱫᱚ ᱱᱤᱛᱚᱜ ᱫᱚ ᱚᱵᱚᱥᱥᱳ ᱫᱟᱜ ᱫᱚ ᱦᱚᱸ ᱵᱟᱝ ᱠᱟᱱ ᱛᱟᱭᱟ ᱧᱤᱛᱜ ᱫᱟᱜ ᱤᱫᱤᱜᱭᱟ ᱚᱱᱟ ᱠᱚ ᱟᱫᱚ ᱦᱟᱸᱜ
ᱚᱱᱟ ᱠᱚᱫᱚ ᱵᱟᱭ ᱜᱚᱡ ᱪᱚᱣᱟ
ᱱᱤᱛᱚᱝ
ᱦᱮᱸ ᱱᱤᱛ ᱫᱚ ᱦᱟᱸᱜ
ᱢᱳᱴᱟᱢᱩᱴᱤ ᱵᱷᱟᱹᱜᱤ ᱜᱮ ᱦᱳᱭᱳᱜ ᱛᱟᱭᱟ ᱦᱚᱭᱛᱚ ᱪᱟᱥ ᱫᱚ ᱵᱟᱭ ᱪᱟᱥ ᱵᱟᱲᱟ ᱟᱠᱟᱫᱟ ᱞᱟᱦᱟ ᱛᱮᱫᱚ ᱯᱳᱭᱞᱳ ᱦᱟᱸᱜ ᱱᱮᱥ ᱜᱮ ᱦᱟᱸᱜ ᱪᱟᱥ ᱮᱫᱟ
ᱟᱪᱷᱟ ᱟᱪᱷᱟ
ᱢᱳᱚᱴᱟᱟᱢᱩᱴᱤ ᱵᱷᱟᱜᱤ ᱜᱮ ᱦᱩᱭᱩᱜᱼᱟ ᱦᱟᱸᱜ ᱱᱟᱣᱟ ᱦᱟᱥᱟ ᱛᱚ
ᱦᱮᱸ ᱦᱮᱸ
ᱰᱟᱦᱤ ᱡᱟᱭᱜᱟ ᱠᱟᱱᱟ ᱜᱚᱢᱠᱮ ᱰᱟᱦᱤ ᱡᱟᱭᱜᱟ
ᱦᱚᱸ ᱰᱟᱦᱤ ᱨᱮᱦᱚ ᱢᱳᱴᱟᱢᱩᱴᱤ ᱱᱤᱛ ᱫᱚᱛᱚ ᱦᱟᱸᱜ ᱢᱟᱱᱮ ᱠᱟᱡᱚᱜ ᱜᱮᱭᱟ ᱠᱟᱡᱚ ᱠᱟᱨᱚᱱ ᱪᱤᱠᱟ. ᱞᱮᱠᱟ ᱨᱮ ᱠᱟᱡᱚᱜᱼᱟ? ᱫᱟᱜ ᱫᱚ ᱦᱟᱸᱜ ᱛᱚ ᱵᱟᱝ ᱵᱚᱱᱫᱚᱜᱼᱟᱥᱮ ᱢᱚᱴᱟᱢᱩᱴᱤ ᱫᱟᱜ ᱵᱟᱲᱟᱭ ᱜᱮᱭᱟ ᱤᱱᱠᱟᱹ ᱫᱚ ᱦᱟᱸᱜ
ᱦᱮᱸ ᱰᱟᱹᱦᱤ ᱵᱚᱞᱛᱮ ᱫᱚ ᱪᱮᱫ ᱮᱢ ᱞᱟᱹᱭᱟ ᱢᱟᱱᱮ ᱚᱱᱟ ᱫᱚ ᱠᱟᱥᱤ ᱜᱟᱡᱟᱲ ᱛᱟᱦᱮᱸ ᱠᱟᱱᱟ ᱠᱟᱥᱤ ᱜᱟᱡᱟᱲ
ᱦᱚᱸ ᱛᱟᱦᱚᱞᱮ ᱫᱚ ᱵᱷᱟᱹᱜᱤ ᱰᱤᱦᱮᱴ ᱚᱧᱪᱚᱞ ᱰᱤᱦᱮᱴ ᱡᱟᱭᱜᱟ ᱠᱟᱱ ᱜᱮᱭᱟ ᱦᱮᱸ ᱵᱟᱝ ᱥᱮ
ᱦᱮᱸ ᱟᱹᱰᱤ ᱢᱚᱸᱡᱽ ᱡᱟᱭᱜᱟ ᱠᱟᱱᱟ ᱮᱠᱫᱚᱢ ᱜᱷᱩᱴᱩ ᱜᱮᱭᱟ ᱛᱚ ᱚᱱᱟᱜᱮ ᱱᱤᱛᱚᱜ ᱫᱚ ᱡᱟᱹᱯᱩᱫ ᱫᱤᱱ ᱜᱮ ᱯᱚᱠᱷᱮ ᱵᱷᱟᱜᱮᱭᱟ ᱚᱱᱠᱟᱱ ᱡᱟᱭᱜᱟ ᱫᱚ
ᱫᱚᱢᱮ ᱜᱮ ᱜᱷᱩᱴᱩ ᱜᱮᱭᱟ ᱛᱚ
ᱠᱷᱤ ᱜᱮ ᱚᱱᱟ ᱫᱚ ᱦᱩᱭ ᱦᱚᱸ ᱦᱩᱭᱩᱜᱼᱟ ᱢᱟᱱᱮ ᱦᱟᱸᱜ ᱟᱵᱤᱱ ᱡᱩᱫᱤ ᱥᱟᱵ ᱠᱟᱜ ᱵᱤᱱ ᱮᱴᱟᱜ ᱥᱚᱢᱚᱭ ᱵᱤᱱ ᱨᱚᱦᱚᱭ ᱟᱵᱤᱱ ᱛᱟᱦᱚᱞᱮ ᱚᱱᱠᱟ ᱨᱚᱠᱚᱢ ᱥᱮᱨᱢᱟ ᱡᱟᱹᱲᱤ ᱫᱟᱜ ᱫᱚ ᱵᱟᱭ ᱧᱟᱢ ᱛᱟᱵᱤᱱᱟᱭ ᱥᱮ ᱟᱨ ᱚᱱᱟ ᱥᱩᱨ ᱥᱩᱯᱩᱨ ᱫᱟᱜ ᱠᱚᱨᱮᱱᱟᱜ ᱡᱩᱫᱤ ᱥᱩᱵᱤᱫᱟ ᱵᱟᱝ ᱛᱟᱸᱦᱮᱱᱟ ᱛᱟᱦᱚᱞᱮ
ᱦᱩᱸ
ᱦᱩᱸᱻ
ᱵᱮᱸᱜᱟᱲ ᱫᱚ ᱫᱤᱱᱟᱹᱢ ᱜᱮ ᱥᱟᱶᱛᱮ ᱫᱤᱱᱟᱹᱢ ᱥᱮᱛᱟᱜ ᱛᱟᱨᱟᱥᱤᱧ ᱫᱟᱜ ᱫᱩᱞᱟᱜ ᱦᱩᱭᱩᱜᱼᱟ ᱛᱚ ᱟᱨ ᱱᱚᱣᱟ ᱡᱟᱹᱯᱩᱫ ᱫᱤᱱ ᱫᱚ ᱵᱟᱝ ᱟᱡ ᱛᱮᱜᱮ ᱚᱱᱟ ᱥᱮᱨᱢᱟ ᱡᱟᱹᱲᱤ ᱫᱟᱜ ᱛᱮᱜᱮ ᱴᱷᱤᱠᱚᱜᱼᱟ ᱚᱱᱟ ᱮᱴᱟᱜ ᱮᱴᱟᱜ ᱫᱤᱱ ᱠᱚᱨᱮ ᱫᱚ ᱫᱟᱜ ᱫᱟᱜ ᱠᱚ ᱫᱩᱞᱟᱜ ᱦᱩᱭᱩᱜᱼᱟ ᱛᱚ
ᱟᱪᱪᱷᱟ ᱟᱪᱪᱷᱟ ᱦᱚᱸ ᱟᱫᱚ ᱢᱚᱴᱟᱢᱩᱴᱤ ᱫᱚ ᱚᱱᱠᱟ ᱟᱵᱮᱱ ᱫᱚ ᱵᱟᱝᱵᱤᱱ ᱪᱟᱥ ᱵᱟᱲᱟ ᱠᱟᱫ ᱛᱮ ᱮᱴᱟᱜ
ᱟᱹᱞᱤᱧ ᱫᱚ ᱵᱟᱹᱞᱤᱧ ᱪᱟᱥ ᱫᱚ ᱵᱟᱹᱞᱤᱧ ᱪᱟᱥ ᱵᱟᱲᱟ ᱢᱮᱱ ᱠᱷᱟᱱ ᱟᱞᱮᱭᱟᱜ ᱡᱟᱭᱜᱟ ᱨᱮ ᱩᱱᱠᱩ ᱫᱟᱫᱩ ᱛᱟᱠᱚ ᱠᱚ ᱪᱟᱥ ᱵᱟᱲᱟᱭᱟ ᱢᱟᱱᱮ ᱩᱱᱠᱩ ᱟᱞᱮ ᱵᱚᱝᱥᱚ ᱨᱮᱱ ᱟᱹᱰᱤ ᱥᱟᱺᱜᱤᱧ ᱨᱮᱛᱟ ᱠᱚ ᱚᱲᱟᱜ ᱩᱱᱠᱩ ᱜᱮᱠᱚ ᱪᱟᱥ ᱵᱟᱲᱟᱭᱮᱜᱼᱟ ᱵᱮᱸᱜᱟᱲ ᱠᱚ ᱵᱤᱞᱟᱹᱛᱤ ᱠᱚ ᱢᱚᱴᱟᱢᱩᱴᱤ ᱱᱚᱛᱮ ᱢᱮᱱᱟᱜᱼᱟ ᱟᱨ ᱪᱮᱫ ᱟᱨ ᱠᱚᱸᱰᱷᱟ ᱠᱚ ᱢᱚᱴᱟᱢᱩᱴᱤ ᱵᱷᱟᱹᱜᱤ ᱜᱮ ᱦᱩᱭᱩᱜ ᱠᱟᱱᱟ ᱵᱮᱸᱜᱟᱲ ᱠᱚ
ᱚᱸ ᱚᱱᱟ ᱫᱚ ᱚᱱᱟ ᱠᱚᱫᱚ ᱡᱚᱛᱚᱱ ᱴᱷᱮᱱ ᱠᱟᱱᱟ ᱦᱮᱸ ᱵᱟᱝ ᱢᱟᱱᱮ ᱠᱚᱥᱴᱚᱜ ᱦᱩᱭᱩᱜᱼᱟ ᱚᱱᱟ ᱛᱟᱭᱚᱢ ᱨᱮ ᱵᱟᱝ ᱠᱷᱟᱱ ᱫᱚ ᱦᱟᱸᱜ ᱵᱟᱭ ᱤᱭᱟᱹ ᱫᱟᱲᱮᱭᱟᱜᱼᱟ ᱢᱟᱱᱮ ᱵᱷᱟᱹᱜᱤ ᱠᱚᱥᱴᱚᱜ ᱦᱩᱭᱩᱜᱼᱟ ᱵᱮᱸᱜᱟᱲ ᱠᱚ ᱵᱤᱞᱟᱹᱛᱤ ᱠᱚᱫᱚ
ᱦᱮᱸ ᱱᱤᱭᱮ ᱪᱟᱞᱟᱣ ᱮᱱ ᱥᱮᱨᱢᱟ ᱜᱮ ᱵᱷᱟᱜᱮ ᱦᱩᱭ ᱪᱚ ᱞᱮᱜᱼᱟ ᱛᱚ
ᱟᱪᱪᱷᱟ ᱟᱪᱪᱷᱟ
ᱱᱚᱰᱮ ᱯᱷᱚᱞᱚᱱ ᱵᱚᱞᱮ ᱵᱷᱟᱜ ᱜᱮ ᱦᱩᱭ ᱞᱮᱱᱟ
ᱟᱪᱪᱷᱟ, ᱟᱪᱪᱷᱟ, ᱚ
ᱟᱹᱠᱷᱨᱤᱧ ᱵᱟᱲᱟ ᱠᱟᱛᱮ
ᱦᱚᱸ ᱟᱵᱮᱱ ᱫᱚ ᱛᱟᱞᱦᱮ ᱪᱮᱫ ᱠᱟᱹᱢᱤ ᱠᱚᱨᱮ ᱵᱮᱱ ᱡᱚᱯᱲᱟᱣ ᱢᱮᱱᱟᱜ ᱵᱤᱱᱟ ᱱᱤᱛᱚᱜ ᱫᱚ
ᱟᱹᱞᱤᱧ ᱦᱚᱸ ᱱᱤᱛᱚᱜ ᱫᱚ ᱚᱞᱚᱜ ᱯᱟᱲᱦᱟᱜ ᱜᱮ ᱦᱩᱭᱩᱜ ᱠᱟᱱᱟ ᱵᱟᱭᱨᱮ ᱜᱮ ᱞᱤᱧ ᱦᱮᱡ ᱵᱟᱲᱟ ᱛᱚ
ᱟᱪᱪᱷᱟ ᱟᱪᱪᱷᱟ
ᱵᱟᱭᱨᱮ ᱥᱮᱫ ᱨᱮ ᱚᱞᱚᱜ ᱯᱟᱲᱦᱟᱣ ᱦᱩᱭᱩᱜ ᱠᱟᱱᱟ
ᱚ
ᱱᱤᱛᱳᱜ ᱠᱟᱹᱢᱤ ᱫᱚ ᱦᱟᱸᱜ ᱱᱚᱛᱮ ᱞᱟᱭᱤᱯ ᱨᱮ ᱟᱨᱠᱤ ᱱᱚᱣᱟ ᱤᱭᱟᱹ ᱥᱮᱜ ᱡᱷᱟᱲᱜᱨᱟᱢ ᱥᱮᱜ ᱦᱮᱡ ᱦᱩᱭ ᱠᱟᱱᱟ
ᱟᱪᱷᱟ ᱟᱪᱪᱷᱟ ᱰᱤᱯᱷᱮᱱᱥ ᱞᱟᱭᱤᱱᱥ ᱠᱚᱨᱮ ᱥᱮ ᱪᱮᱫ
ᱵᱟᱝ ᱟᱢᱟᱜ ᱰᱤᱯᱷᱮᱱᱥ ᱞᱟᱭᱤᱱ ᱫᱚ ᱵᱟᱝ ᱜᱮ ᱟᱨᱠᱤ ᱠᱚᱞᱮᱡᱽ ᱠᱚ ᱯᱟᱲᱦᱟᱣ ᱵᱟᱲᱟ ᱦᱩᱭᱩᱜ ᱠᱟᱱᱟ ᱛᱚ
ᱟᱪᱪᱷᱟ ᱟᱪᱪᱷᱟ ᱚ
ᱠᱚᱢᱯᱞᱤᱴ ᱞᱮᱠᱷᱟᱱ ᱜᱮ ᱦᱟᱸᱜ ᱮᱴᱟᱜ ᱥᱮᱫ ᱞᱤᱧ ᱢᱚᱱᱮᱭᱮᱜᱼᱟ ᱥᱮ ᱪᱮᱫ ᱠᱚ ᱪᱤᱠᱟᱹᱜ ᱠᱟᱱᱟ ᱦᱟᱸᱜ
ᱫᱮᱠᱷᱟ ᱡᱟᱠ ᱦᱮᱸ ᱵᱟᱝ
ᱦᱮᱸᱵᱟᱠᱷᱟᱱ ᱫᱚ ᱦᱟᱸᱜ᱾ ᱮᱴᱟᱜ ᱥᱮᱫ ᱚᱱᱠᱟ ᱫᱷᱟᱱᱫᱟᱭ ᱦᱩᱭᱩᱜ-ᱟ ᱟᱨ ᱠᱤ ᱱᱚᱣᱟ ᱠᱚᱞᱮᱪ ᱠᱚᱞᱮᱪ ᱥᱮᱡ᱾
ᱦᱮᱸ ᱦᱮᱸ᱾ ᱜᱮ ᱦᱮᱸ, ᱛᱟᱨᱯᱚᱨ ᱚᱲᱟᱜ ᱠᱚᱫᱚ ᱵᱟᱵᱮᱱ ᱥᱮᱱ ᱟᱠᱟᱱᱟ?
ᱰᱤᱯᱷᱮᱱᱥ ᱞᱟᱭᱤᱱ ᱢᱚᱱᱮ ᱫᱚᱢᱮ ᱦᱩᱭᱩᱜ ᱲᱟᱜ ᱫᱚ ᱵᱟᱹᱞᱤᱧ ᱪᱟᱞᱟᱣ ᱠᱟᱱᱟ ᱪᱟᱞᱟᱣ ᱞᱤᱧ ᱦᱟᱸᱜ ᱫᱷᱤᱱᱟᱹᱱ ᱜᱮ᱾ ᱡᱮᱴᱷᱟ ‌ᱦᱚᱲᱮ ᱜᱚᱛᱚᱭᱱᱟ ᱛᱚ ᱟᱫᱚ ᱪᱟᱞᱟᱣ ᱦᱩᱭ ᱞᱮᱱ ᱛᱟᱦᱮᱸᱜ᱾ ᱦᱮᱸ ᱵᱚᱨᱚᱢ ᱠᱩᱭᱤᱱ ᱫᱟᱜ ᱩᱸ᱾ ᱩᱱᱠᱩ ᱴᱷᱮᱱ ᱜᱤᱧ ᱦᱟᱨᱟ ᱵᱟᱲᱟᱜ ᱜᱮᱭᱟ ᱛᱚ ᱟᱫᱚ ᱵᱟᱝ ᱪᱟᱞᱟᱣ ᱛᱮᱦᱚᱸ ᱵᱟᱝ ᱜᱟᱱᱚᱜᱼᱼ ᱩᱸ᱾
ᱦᱮᱸ ᱦᱮᱸ ᱟᱫᱚᱢ ᱪᱤᱠᱟᱹᱭᱟ ᱚᱱᱟ ᱜᱚᱡ ᱜᱩᱨᱩ ᱫᱚ ᱪᱟᱞᱟᱜ ᱩᱪᱤᱛ ᱠᱟᱱ ᱜᱮᱭᱟ ᱮᱴᱟᱜ ᱨᱮᱫᱚ ᱵᱟᱝ᱾ ᱮᱴᱟᱜ ᱨᱮᱫᱚ ᱵᱟᱝᱵᱤᱱ ᱪᱟᱞᱟᱜ ᱨᱮᱦᱚᱸ ᱚᱱᱟ ᱠᱚᱨᱮ ᱫᱚ ᱥᱮᱴᱮᱨᱚᱜ ᱞᱟᱠᱛᱤ ᱠᱟᱱ ᱜᱮᱭᱟ ᱮᱠᱟᱱᱛᱚ᱾ ᱦᱮᱸ ᱚᱵᱚᱥᱥᱭ ᱛᱟᱹᱣ ᱨᱮᱦᱚᱸ ᱜᱚᱡ ᱜᱩᱨ ᱫᱮᱠᱟᱱᱛᱚ ᱪᱟᱞᱟᱣ ᱞᱟᱠᱼᱼ ᱛᱤ ᱠᱟᱱ ᱛᱟᱵᱚ ᱟᱵᱚ ᱣᱟᱜ ᱡᱟᱦᱟᱸ ᱞᱮᱠᱟ ᱥᱮᱨᱣᱟ ᱨᱮ ᱢᱮᱱᱟᱜ ᱛᱟᱵᱚᱱᱟ ᱦᱮᱸ ᱵᱟᱝ ᱥᱮ ᱮᱴᱟᱜ ᱨᱮᱫᱚ ᱮᱴᱟᱜ ᱥᱚᱢᱟᱹᱭ ᱫᱚᱼᱼ ᱪᱟᱞᱟᱜ ᱟᱨ ᱵᱟᱝ ᱪᱟᱞᱟᱜ, ᱦᱩᱸ᱾ ᱢᱟᱱᱮ ᱤᱱ ᱥᱚᱢᱟᱹᱭ ᱵᱟᱝ ᱪᱟᱞᱟᱣ ᱞᱮᱱ ᱠᱷᱟᱱ ᱫᱚ ᱢᱟᱱᱮ ᱚᱱᱟ ᱫᱚ ᱟᱹᱰᱤ ᱮᱴᱟᱜ ᱨᱚᱠᱚᱢᱚᱜ-ᱟ᱾
ᱦᱮᱸ ᱩᱱᱠᱩ ᱩᱱᱠᱩ ᱴᱷᱮᱱ ᱜᱮ ᱡᱚᱢ ᱧᱩ ᱜᱤᱫᱽᱨᱟᱹ ᱨᱮᱫᱚ ᱟᱨ ᱠᱤ᱾